ᱦᱮᱞᱳ
ᱦᱮᱞᱳ ᱡᱚᱦᱟᱨᱜ ᱜᱮ᱾
ᱦᱮᱸ ᱡᱚᱦᱟᱨ ᱜᱮ᱾
ᱪᱮᱫ ᱞᱮᱠᱟ ᱢᱮᱱᱟᱜ ᱟᱠᱟᱫ ᱵᱤᱱᱟ?
ᱮᱠᱷᱚᱱ ᱫᱚ ᱢᱚᱴᱟᱢᱩᱴᱤ ᱱᱟᱯᱟᱭ ᱜᱮᱭᱟ, ᱟᱵᱮᱱ ᱜᱮ ᱪᱮᱫ ᱞᱮᱠᱟ?
ᱦᱚ ᱟᱹᱞᱤᱧ ᱦᱚᱸ ᱱᱟᱯᱟᱭ ᱜᱮ᱾
ᱦᱮᱸ
ᱛᱚ ᱪᱮᱫ ᱠᱚᱵᱮᱱ ᱪᱤᱠᱟᱹᱭᱮᱫᱟ
ᱦᱮᱸ ᱪᱮᱫ ᱦᱚᱸ ᱵᱟᱝ
ᱚᱻ ᱫᱤᱭᱚᱯᱚᱨ ᱦᱩᱲᱩ ᱠᱚ ᱨᱚᱦᱚᱭ ᱛᱚ ᱛᱤᱱᱟᱹᱜ ᱥᱟᱺᱜᱤᱧ ᱜᱮᱫᱟ ᱯᱮ
ᱦᱮ ᱦᱩᱲᱩ ᱨᱚᱦᱚᱭ ᱠᱚᱫᱚ ᱪᱟᱹᱞᱩ ᱟᱠᱟᱱ ᱜᱮᱭᱟ ᱟᱨ ᱟᱯᱮ ᱥᱮᱱ
ᱱᱚᱛᱮ ᱦᱚᱸ ᱨᱚᱦᱚᱭ ᱫᱚ ᱢᱚᱴᱟᱢᱩᱴᱤ ᱪᱟᱹᱞᱩᱜ ᱠᱟᱱᱟ ᱵᱟᱹᱭᱦᱟᱹᱲ ᱛᱮᱜ ᱩᱱᱟᱹᱜ ᱫᱟᱜ ᱫᱚ ᱵᱟᱹᱱᱩᱜ ᱩᱫᱟᱹᱨ ᱫᱚ
ᱟᱪᱪᱷᱟ
ᱟᱯᱮ ᱥᱮᱱ ᱜᱮ ᱪᱮᱫ ᱞᱮᱠᱟ ᱫᱟᱜ ᱡᱟᱹᱲᱤ ᱠᱚ
ᱫᱟᱜ ᱡᱟᱹᱲᱤ ᱠᱚᱢᱟ ᱵᱟᱭ ᱡᱟᱲᱤ ᱫᱟ ᱥᱤᱛᱩᱝ ᱫᱟᱭ ᱫᱚᱢᱮ
ᱩᱸ
ᱡᱚᱢ ᱠᱚᱫᱚ ᱦᱩᱭ ᱟᱠᱟᱱᱟ ᱛᱟᱦᱚᱞᱮ
ᱦᱳᱭ ᱡᱚᱢ ᱵᱟᱲᱟ ᱠᱚᱫᱚ ᱦᱩᱭ ᱠᱟᱱᱟ
ᱚ
ᱟᱪᱪᱷᱟ ᱟᱯᱮᱥᱮᱫ ᱫᱚ ᱪᱟᱥᱵᱟᱥ ᱵᱮᱜᱚᱨ ᱮᱴᱟᱜ ᱠᱤᱪᱷᱩ ᱟᱨᱚ ᱪᱮᱫ ᱠᱚ ᱦᱩᱭᱩᱜ ᱛᱮ ᱱᱚᱝᱠᱟ
ᱩᱸ ᱮᱴᱟᱜ ᱢᱟ ᱚᱱᱠᱩ ᱢᱟ ᱵᱟᱝ ᱦᱩᱲᱩ ᱠᱚᱜᱮ ᱪᱟᱥ ᱵᱟᱲᱟ ᱦᱩᱭᱩᱜᱼᱟ ᱟᱨ ᱚᱠᱚᱭ ᱠᱚᱭ ᱦᱚᱸ ᱚᱱᱠᱟ ᱢᱮᱱᱟᱜ ᱠᱚᱣᱟ ᱚᱠᱚᱭ ᱠᱚᱫᱚ ᱯᱚᱨᱤᱵᱟ ᱠᱚ ᱡᱟᱦᱟᱸ ᱥᱚᱵᱽᱡᱤ ᱠᱚᱠᱚ ᱪᱟᱥ ᱵᱟᱲᱟᱭ ᱜᱮᱭᱟ
ᱚ
ᱦᱩᱸ
ᱟᱪᱪᱷᱟ ᱟᱪᱪᱷᱟ ᱚᱱᱟ ᱠᱚ ᱚᱱᱟ ᱠᱚ ᱥᱚᱵᱽᱡᱤ ᱪᱟᱥ ᱦᱩᱲᱩ ᱪᱟᱥ ᱵᱟᱹᱜᱤ ᱠᱟᱛᱮᱫ ᱟᱨᱚ ᱮᱴᱟᱜ ᱠᱤᱪᱷᱩ ᱚᱱᱠᱟ ᱪᱟᱥ ᱳᱭ ᱢᱮᱨᱚᱢ ᱵᱷᱤᱲᱤ
ᱥᱩᱠᱨᱤ ᱥᱤᱢ
ᱦᱮ ᱦᱚᱸ ᱚᱱᱠᱟ ᱫᱚᱦᱚ ᱵᱟᱲᱟ ᱠᱚᱜᱮᱭᱟᱠᱚ ᱦᱚᱲ ᱠᱚ ᱟᱹᱥᱩᱞ ᱠᱟᱠᱚ ᱜᱮᱭᱟ ᱠᱚ ᱡᱟᱦᱟᱸ ᱠᱤ ᱰᱝᱨᱤ ᱢᱮ ᱢᱮᱨᱚᱢ ᱵᱷᱤᱴᱤ ᱠᱚ ᱟᱨ ᱥᱤᱢ ᱠᱚ ᱥᱩᱠᱨᱤ ᱠᱚ
ᱦᱮᱸ ᱡᱟᱜᱮ ᱚᱱᱠᱟᱱ ᱚᱱᱠᱟ ᱪᱟᱥᱵᱟᱥ ᱵᱟᱝ ᱠᱟᱛᱮᱫ ᱨᱮᱦᱚᱸ ᱛᱚ ᱩᱱᱠᱩ ᱢᱮᱨᱚᱢ ᱵᱷᱤᱲᱤ ᱨᱮᱦᱚᱸ ᱛᱚ ᱚᱱᱠᱟ ᱵᱩᱦᱩ ᱯᱚᱭᱥᱟ ᱦᱩᱭᱩᱜᱼᱟᱛᱚ
ᱦᱮᱸ ᱦᱮᱸ ᱦᱩᱭᱩᱜ ᱜᱮᱭᱟ
ᱟᱪᱪᱷᱟ ᱟᱵᱮᱱᱟᱜ ᱪᱮᱫ ᱞᱮᱠᱟ ᱫᱷᱟᱨᱚᱱᱟ ᱢᱮᱱᱟᱜᱼᱟ ᱡᱮ ᱱᱩᱠᱩ ᱢᱮᱨᱚᱢ ᱵᱷᱤᱲᱤ ᱪᱟᱥ ᱞᱮᱠᱚ ᱠᱷᱟᱱ ᱫᱚ ᱢᱚᱴᱟᱢᱩᱴᱤ ᱫᱚᱢᱮ ᱚᱱᱠᱟ ᱦᱩᱭᱩᱜᱼᱟ ᱯᱚᱭᱥᱟ ᱚᱱᱠᱟᱱᱟᱜ ᱠᱳᱱᱳ ᱟᱭᱰᱤᱭᱟ ᱫᱷᱟᱨᱚᱱᱟ ᱢᱮᱱᱟᱜ ᱛᱟᱵᱮᱱᱟ
ᱦ ᱢᱮᱨᱚᱢ ᱵᱷᱤᱲᱤ ᱪᱟᱥ ᱞᱮᱠᱷᱟᱱ ᱯᱚᱭᱥᱟ ᱦᱚᱸ ᱦᱩᱭ ᱫᱚ ᱦᱩᱭᱩᱜ ᱜᱮᱭᱟ ᱪᱮᱫᱟᱜ ᱥᱮ ᱢᱮᱨᱚᱢ ᱵᱷᱤᱲᱰᱤ ᱦᱚᱸ ᱚᱱᱠᱟ ᱠᱷᱟᱹᱞᱤ ᱫᱚᱦᱚ ᱛᱮᱢᱟ ᱵᱟᱝ ᱜᱟᱱᱚᱜᱼᱟ ᱩᱱᱠᱩ ᱦᱚᱸ ᱦᱚᱲ ᱞᱮᱠᱟᱜᱮ ᱡᱚᱛᱚᱱ ᱯᱟᱲᱟᱜᱼᱟ ᱢᱮᱨᱚᱢ ᱵᱷᱤᱰᱤ ᱠᱚᱦᱚᱸ ᱜᱮ ᱦᱚᱸ ᱢᱮᱨᱚᱢ ᱵᱷᱤᱲᱤ ᱦᱚᱲ ᱞᱮᱠᱟᱜᱮ ᱨᱩᱣᱟᱹ ᱦᱟᱹᱥᱩᱜ ᱜᱮᱭᱟ ᱠᱚ ᱨᱩᱣᱟᱹ ᱨᱟᱵᱟᱝ ᱠᱚᱦ ᱧᱟᱢ ᱠᱚᱜᱮᱭᱟ ᱩᱱᱠᱩ ᱦᱚᱸ ᱦᱚᱲ ᱞᱮᱠᱟᱜᱮ ᱡᱚᱛᱚᱱ ᱫᱚᱨᱠᱟᱨ ᱮᱱᱟᱝ
ᱦᱮᱸ
ᱦᱩᱸ
ᱱᱚᱜ ᱪᱟᱥᱵᱟᱥ ᱢᱟ ᱚᱱᱠᱟ ᱫᱚ ᱵᱚᱱᱮ ᱚᱱᱠᱟ ᱱᱚᱜᱼᱚᱭ ᱫᱟᱜᱟᱭ ᱛᱚᱵᱮᱱᱮᱢ ᱪᱟᱥᱟ ᱟᱨ ᱵᱟᱭ ᱫᱟᱜᱽ ᱠᱷᱟᱱ ᱪᱟᱥ ᱵᱟᱝ ᱦᱩᱭᱩᱜᱼᱟ ᱢᱮᱱᱠᱷᱟᱱ ᱠᱩ ᱢᱮᱨᱚᱢ ᱵᱷᱤᱲᱤ ᱦᱮᱸ ᱢᱮᱨᱚᱢ ᱵᱷᱤᱲᱤ ᱩᱱᱠᱩ ᱫᱚ ᱡᱩᱫᱤ ᱵᱮᱱ ᱫᱚᱦᱚ ᱠᱚᱣᱟ ᱛᱟᱦᱚᱞᱮ ᱠᱷᱟᱱ ᱫᱚ ᱚᱵᱚᱥᱥᱳᱭ ᱟᱵᱮᱱ ᱵᱚᱪᱷᱚᱨ ᱵᱚᱪᱷᱚᱨ ᱚᱱᱠᱟ ᱦᱟᱸᱜ ᱵᱮᱱ ᱟᱹᱠᱷᱨᱤᱧ ᱠᱚᱣᱟ ᱠᱷᱟᱹᱥᱤ ᱠᱚ ᱦᱮᱸ ᱛᱟᱦᱚᱞᱮ ᱠᱷᱟᱱ ᱫᱚ ᱚᱱᱮᱠ ᱜᱞᱟᱱ ᱚᱱᱠᱟ ᱢᱚᱱᱮ ᱦᱩᱭᱩᱜᱼᱟ ᱡᱮ ᱟᱹᱞᱤᱧᱟᱜ ᱡᱮ ᱵᱩᱦᱩ ᱚᱱᱠᱟ ᱦᱩᱭᱩᱜᱼᱟ ᱟᱨ ᱪᱮᱫ ᱪᱚᱝ ᱪᱟᱥ ᱵᱟᱥ ᱨᱮᱫᱚ ᱚᱱᱠᱟ ᱡᱚᱢ ᱧᱩ ᱜᱮ ᱦᱩᱭᱩᱜᱼᱟ ᱟᱨ ᱵᱟ ᱵᱟᱫ ᱵᱟᱹᱠᱤ ᱫᱚ ᱦᱟᱸᱜ ᱵᱟᱹᱲᱛᱤ ᱤᱭᱟᱹ ᱫᱚ ᱵᱟᱝ ᱦᱩᱭᱩᱜᱼᱟ
ᱦᱮᱸ ᱛᱚ
ᱟᱨ ᱩᱱᱠᱩ ᱵᱚᱫᱚᱞᱛᱮ ᱛᱮ ᱡᱩᱫᱤ ᱟᱵᱮᱱ ᱟᱨᱚ ᱥᱩᱠ ᱥᱩᱠᱨᱤ ᱵᱮᱱ ᱪᱟᱥ ᱫᱟᱲᱮᱭᱟᱠᱚᱣᱟ᱾ ᱛᱟᱦᱚᱞᱮ ᱥᱩᱠᱨᱤ ᱪᱟᱥ ᱨᱮᱦᱚᱸ ᱟᱵᱮᱱ ᱦᱟᱸᱜ ᱚᱱᱠᱟ ᱫᱚᱢᱮᱮᱜᱟᱱ ᱜᱮ ᱚᱱᱠᱟ, ᱟᱱ ᱥᱩᱠᱨᱤ ᱨᱮᱫᱚ ᱫᱚᱦᱚ ᱞᱮᱠᱚ ᱠᱷᱟᱱ ᱜᱮ ᱟᱭᱢᱟ ᱯᱚᱭᱥᱟ ᱵᱟ ᱵᱚᱪᱷᱚᱨ ᱫᱤᱱ ᱨᱮ ᱟᱹᱰᱤ ᱜᱟᱱ ᱯᱚᱭᱥᱟ ᱦᱩᱭᱩᱜᱼᱟ᱾ ᱟᱫᱚ ᱥᱩᱠᱨᱤ ᱟᱹᱥᱩᱞ ᱠᱚ ᱛᱮᱜᱞᱮ ᱫᱚ ᱢᱤᱫᱴᱮᱱ ᱚᱱᱠᱟᱱ ᱯᱚᱨᱤᱵᱮᱥ ᱦᱚᱸ ᱫᱚᱨᱠᱟᱨᱟᱭ ᱟᱨ ᱯᱚᱨᱤᱵᱮᱥ ᱫᱚ ᱱᱚᱝᱨᱟ ᱧᱚᱜ ᱜᱮᱭᱟ ᱠᱚ ᱥᱮ ᱩᱱᱠᱩ ᱫᱚ
ᱦᱩᱸ ᱦᱩᱸ
ᱟᱫᱚ ᱡᱚᱛᱚ ᱦᱚᱲ ᱫᱚ ᱥᱚᱢᱵᱷᱚᱵ ᱦᱚᱸ ᱵᱟᱝ ᱠᱟᱱᱟ ᱥᱩᱠᱨᱤ ᱪᱟᱥ ᱫᱚ᱾
ᱦᱮ ᱛᱚ
ᱟᱯᱮ ᱥᱮᱱ ᱫᱚ ᱚᱱᱠᱟ ᱠᱚ ᱪᱟᱥ ᱵᱟᱲᱟ ᱠᱚ ᱛᱟᱦᱮᱱᱟ ᱥᱮ ᱵᱟᱝ?
ᱥᱩᱠᱨᱤ ᱠᱚᱣᱟ᱾ ᱦᱚᱸ ᱪᱟᱥ ᱵᱟᱲᱟ ᱟᱠᱟᱫ ᱠᱚᱜᱮ ᱠᱚ ᱢᱮᱱᱟᱜ ᱠᱚᱜᱮᱭᱟ᱾
ᱦᱩᱸ, ᱟᱪᱪᱷᱟ ᱟᱯᱮ ᱫᱚ ᱪᱮᱞᱤ ᱠᱚᱯᱮ ᱪᱟᱥ ᱠᱚᱛᱮ?
ᱟᱞᱮ ᱫᱚ ᱥᱤᱢ ᱠᱚ ᱢᱮᱱᱟᱜ ᱟᱠᱟᱫ ᱠᱚᱣᱟ ᱢᱮᱨᱚᱢ ᱠᱚ᱾ ᱦᱮᱸ ᱟᱨ ᱚᱲᱟᱜ ᱨᱮ ᱦᱚᱲ ᱚᱱᱠᱟ ᱵᱟᱹᱱᱩᱜ ᱠᱚᱣᱟ ᱥᱮ ᱧᱮᱞ ᱵᱟᱲᱟ ᱞᱟᱹᱜᱤᱫ ᱚᱱᱟᱛᱮ ᱱᱟᱦᱟᱜᱺ ᱚᱱᱠᱟ ᱫᱚ ᱵᱟᱞᱮ ᱵᱟᱞᱮ ᱪᱟᱥᱮᱫ ᱠᱚᱣᱟ ᱦᱟᱜ᱾
ᱟᱪᱪᱷᱟ ᱩᱱᱠᱩ ᱠᱚᱫᱚ ᱫᱚᱦᱚ ᱠᱚ ᱞᱟᱹᱜᱤᱫ ᱞᱟᱹᱜᱤᱫ ᱢᱤᱫᱴᱮᱱ ᱦᱚᱲ ᱫᱚᱨᱠᱟᱨ ᱥᱮ ᱜᱩᱯᱤ ᱞᱟᱜᱟᱜᱼᱟᱺ ᱢᱮᱨᱚᱢ ᱡᱩᱫᱤ ᱵᱮᱱ ᱫᱚᱦᱚ ᱫᱚᱦᱚ ᱠᱚᱣᱟ ᱩᱱᱠᱩ ᱢᱮᱨᱚᱢ ᱜᱩᱯᱤ ᱠᱚ ᱞᱟᱜᱟᱜᱼᱟ ᱫᱟᱜ ᱡᱟᱹᱯᱩᱫᱟᱭ ᱛᱟᱦᱚᱞᱮ ᱢᱮᱨᱚᱢ ᱡᱩᱫᱤ ᱵᱟᱝ ᱚᱱᱠᱟ ᱛᱟᱦᱮᱱᱟ ᱰᱟᱹᱨ ᱯᱟᱞᱦᱟ ᱠᱚᱦᱚᱸ ᱟᱹᱜᱩᱭᱮᱟᱜ
ᱰᱟᱹᱞ ᱵᱟᱦᱟ ᱦᱚᱸ ᱟᱹᱜᱩ ᱠᱟᱛᱮᱫ ᱮᱢ ᱯᱟᱲᱟᱜᱼᱟ᱾
ᱦᱩᱸ
ᱦᱩᱸ
ᱩ ᱛᱚ
ᱟᱯᱮ ᱫᱚ ᱚᱱᱠᱟ ᱪᱤᱞᱤ ᱠᱚᱯᱮ ᱪᱟᱥ ᱵᱟᱲᱟ ᱟᱠᱟᱫ ᱠᱚᱣᱟ?
ᱟᱞᱮ ᱫᱚ ᱚᱱᱠᱟ ᱫᱚ ᱦᱟᱸᱜ ᱪᱟᱥ ᱞᱮᱠᱟᱛᱮᱫᱚ ᱢᱮᱨᱚᱢ ᱵᱷᱤᱲᱤ ᱜᱮ ᱢᱮᱱᱟᱜ ᱠᱚᱣᱟ ᱢᱮᱨᱚᱢ ᱜᱮ ᱢᱮᱱᱟᱜ ᱠᱚᱣᱟ᱾ ᱢᱮᱨᱚᱢ ᱜᱮ ᱟᱹᱞᱤᱧ ᱫᱚᱞᱤᱧ ᱪᱟᱥ ᱠᱚ᱾ ᱛᱟᱦᱮ ᱢᱟᱱᱮ ᱟᱫᱟᱨᱥ ᱠᱤᱪᱷᱩ ᱚᱱᱠᱟ ᱪᱟᱥ ᱢᱟ ᱛᱟᱦᱮᱱ ᱜᱮ ᱥᱚᱵᱽᱡᱤ ᱠᱚ ᱤᱭᱟᱹ ᱠᱚ᱾ ᱚᱱᱟ ᱥᱟᱶᱛᱮ ᱢᱮᱨᱚᱢ ᱦᱚᱸ ᱚᱱᱠᱟ ᱡᱟᱹᱥᱛᱤ ᱜᱮᱞᱤᱧ ᱫᱚᱦᱚ ᱟᱠᱟᱫ ᱠᱚᱣᱟ᱾
ᱦᱩᱸ ᱦᱩᱸ
ᱥᱚᱵᱽ ᱥᱚᱢᱚᱭ ᱛᱚ ᱦᱟᱜ ᱪᱟᱥ ᱠᱟᱹᱢᱤ ᱨᱮᱫᱚ ᱟᱵᱮᱱ ᱛᱟᱦᱮᱱᱟ ᱥᱮ ᱩᱛᱩ ᱠᱚᱦᱚ ᱞᱤᱧ ᱨᱚᱦᱚᱭ ᱜᱮᱭᱟ ᱟᱫᱚ ᱩᱛᱩ ᱠᱚ ᱨᱚᱦᱚᱭ ᱥᱟᱶ ᱥᱟᱶᱛᱮ ᱟᱨᱦᱚᱸ ᱩᱱᱠᱩ ᱢᱮᱨᱚᱢ ᱦᱮ ᱢᱮᱨᱚᱢ ᱦᱚᱞᱤᱧ ᱫᱚᱦᱚ ᱠᱟᱜ ᱠᱚᱣᱟ ᱱᱚᱜᱼᱚᱭ ᱡᱮᱢᱚᱱ ᱱᱤᱛᱚᱜ ᱜᱚᱰᱟᱨᱮ ᱵᱳᱚᱨᱵᱩᱴᱤ ᱢᱮᱱᱟᱜᱼᱟ, ᱵᱷᱤᱱᱰᱤ ᱢᱮᱱᱟᱜᱼᱟ, ᱥᱚᱥᱟ ᱢᱮᱱᱟᱜᱼᱟ ᱟᱨ ᱢᱟᱹᱨᱤᱪ ᱢᱮᱱᱟᱜᱼᱟ᱾ ᱟᱫᱚ ᱚᱱᱟ ᱡᱟ ᱚᱱᱟ ᱢᱤᱫ ᱵᱮᱞᱟ ᱞᱤᱧ ᱤᱭᱟᱹᱭᱟ ᱟᱨ ᱱᱩᱠᱩ ᱢᱮᱨᱚᱢ ᱵᱷᱤᱲᱤ ᱫᱚ ᱛᱤᱠᱤᱱ ᱥᱮᱱ ᱞᱤᱧ ᱟᱲᱟᱜ ᱠᱮᱫ ᱠᱚᱜᱮ ᱱᱟᱥᱮᱱᱟᱜ
ᱦᱮᱸ ᱦᱮᱸ
ᱛᱤᱠᱤᱱ ᱥᱮ ᱢᱤᱫ ᱫᱷᱟᱣ ᱟᱲᱟᱜ ᱵᱟᱲᱟ ᱠᱟᱛᱮᱫ ᱟᱨ ᱚᱲᱟᱜ ᱨᱮ ᱚᱱᱠᱟᱜᱮ ᱡᱚᱢ ᱟᱹᱫᱧᱟᱠᱚ ᱚᱲᱟᱜ ᱨᱮᱜᱮ ᱜᱩᱦᱩᱢ ᱠᱚ, ᱪᱟᱣᱞᱮ ᱠᱚ, ᱚᱱᱟ ᱟᱛᱟ ᱠᱟᱛᱮ᱾
ᱦᱮᱸ ᱦᱮᱸ
ᱛᱟᱦᱚᱞᱮ ᱱᱚᱝᱠᱟ ᱠᱟᱛᱮ ᱜᱮ ᱯᱚᱭᱥᱟ ᱫᱚ ᱟᱨᱡᱟᱣ ᱞᱟᱜᱟᱜᱼᱟ ᱥᱮ᱾ ᱟᱨ ᱚᱱᱠᱟ ᱜᱮ ᱦᱟᱸᱜ ᱱᱮᱛᱟᱨ ᱛᱚ ᱢᱮᱨᱚᱢ ᱦᱚᱛᱚ ᱚᱱᱠᱟ ᱫᱚᱢᱮ ᱫᱟᱢ ᱢᱤᱫᱴᱮᱱ ᱢᱮᱨᱚᱢ ᱜᱮ ᱢᱚᱴᱟᱢᱩᱴᱤ ᱫᱚᱥ ᱵᱟᱨᱚ ᱠᱮᱡᱤ ᱦᱩᱭ ᱞᱮᱱᱠᱷᱟᱱ ᱜᱮ ᱯᱚᱱᱨᱚ ᱫᱚᱥ ᱯᱚᱱᱨᱚ ᱦᱟᱡᱟᱨ ᱴᱟᱠᱟ ᱚᱱᱠᱟ ᱢᱤᱫᱴᱮᱱ ᱠᱟᱥᱤ ᱜᱮ ᱫᱟᱢᱚᱜᱼᱟ᱾
ᱦᱮᱸ ᱦᱮᱸ
ᱟᱫᱚ ᱚᱱᱠᱟᱜᱮ ᱦᱟᱸᱜ ᱵᱚᱪᱷᱚᱨ ᱨᱮ ᱢᱚᱴᱟᱢᱩᱴᱤ ᱢᱮᱠᱥᱤᱢᱟᱢ ᱢᱟᱱᱮ ᱯᱩᱱᱭᱟ ᱜᱟᱱ ᱫᱚ ᱠᱷᱟᱹᱥᱤ ᱟᱹᱠᱷᱨᱤᱧ ᱦᱩᱭᱩᱜᱼᱟ
ᱦᱮᱸ
ᱢᱮᱱᱠᱷᱟᱱ ᱟᱫᱟᱥ ᱯᱚᱭᱥᱟ ᱢᱟ ᱚᱱᱟ ᱥᱚᱵᱽᱡᱤ ᱛᱮᱜᱮ ᱦᱩᱭᱩᱜ ᱟᱨ ᱵᱟᱫ ᱵᱟᱹᱠᱤᱭᱟᱜ ᱡᱟᱦᱟᱸ ᱢᱮᱨᱚᱢ ᱠᱚ ᱟᱹᱷᱨᱤᱧ ᱠᱚ ᱡᱚᱠᱷᱚᱱ ᱦᱩᱭᱩᱜᱼᱟ ᱛᱚ ᱚᱱ ᱚᱱᱟ ᱯᱚᱭᱥᱟ ᱠᱚᱫᱚ ᱥᱩᱞᱮᱴ ᱛᱟᱦᱮᱸᱱᱚᱜᱼᱟ
ᱦᱮᱸ
ᱛᱟᱦᱞᱮ ᱟᱯᱮᱥᱮᱫ ᱚᱱᱠᱟ ᱫᱟᱜ ᱡᱟᱹᱲᱤ ᱠᱚᱫᱚ ᱚᱱᱠᱟ ᱫᱚ ᱵᱟᱭ ᱡᱟᱹᱲᱤ ᱟᱠᱟᱫᱟ
ᱵᱟᱭ ᱡᱟᱹᱲᱤ ᱟᱠᱟᱫᱟ
ᱟᱪᱪᱷᱟ ᱟᱯᱮ ᱫᱚ ᱚᱠᱟ ᱨᱮᱯᱮ ᱯᱟᱲᱦᱟᱜ ᱠᱟᱱᱟ
ᱟᱞᱮ ᱵᱟᱨᱦᱟᱴᱮ ᱟᱞᱮᱫᱚ ᱩᱰᱤᱥᱟ
ᱚ ᱦᱩᱸ ᱪᱟᱞᱟᱣ ᱵᱟᱲᱟ ᱦᱩᱭ ᱟᱠᱟᱱ ᱜᱮᱭᱟ ᱩᱲᱤᱥᱟ ᱦᱚᱸ
ᱟᱪᱪᱷᱟ ᱩᱲᱤᱥᱟ ᱨᱮ ᱚᱱᱟ ᱤᱭᱟᱹ ᱠᱤᱪᱷᱩ ᱫᱤᱱ ᱞᱟᱦᱟ ᱚᱱᱟ ᱢᱮᱞᱟ ᱢᱤᱫᱴᱟᱝ ᱦᱩᱭᱮᱱᱟ ᱵᱟᱝ ᱚᱱᱟ ᱫᱚ ᱛᱤᱱᱟᱹᱜ ᱯᱷᱟᱨᱟᱠ
ᱢᱮᱞᱟ
ᱚᱱᱟ ᱨᱚᱛᱷ ᱢᱮᱞᱟ ᱡᱚᱜᱚᱱᱱᱟᱛᱷ
ᱚ ᱦᱚ ᱚᱱᱟ ᱵᱟᱝ ᱚᱱᱟ ᱫᱚ ᱪᱟᱹᱞᱩ ᱟᱠᱟᱱ ᱜᱮᱭᱟ ᱟᱨ ᱦᱚᱸ ᱱᱟᱦᱟᱜ ᱢᱤᱫ ᱫᱤᱱ ᱦᱩᱭᱩᱜᱼᱟ ᱱᱟᱦᱟᱜ
ᱚᱸ
ᱚᱸ ᱟᱨ ᱢᱤᱫ ᱫᱤᱱ ᱦᱩᱭᱩᱜᱼᱟ ᱱᱟᱦᱟᱜ ᱛᱤᱥ ᱪᱚ ᱚᱱᱟ ᱢᱟ ᱰᱮ ᱢᱟᱱᱮ ᱵᱟᱹᱧ ᱵᱟᱲᱟᱭ ᱟᱠᱟᱟᱜᱼᱟ ᱱᱟᱦᱟᱜ ᱛᱟᱨᱤᱠᱷ, ᱠᱚᱫᱚ ᱛᱤᱥᱚᱜ ᱢᱮᱱᱛᱮᱱ ᱦᱳᱭ ᱢᱤᱫ ᱫᱤᱱ ᱦᱩᱭᱱᱟ ᱥᱮ ᱛᱤᱥᱚᱻᱜ
ᱦᱮᱸ ᱱᱚᱜᱼᱚᱭ ᱦᱮᱸ
ᱨᱮ ᱦᱩᱭ ᱱᱟ ᱥᱮ ᱚᱱᱟ ᱚᱱᱟ ᱫᱚ ᱨᱟᱛ ᱜᱟᱹᱰᱤ ᱡᱟᱦᱟᱸ ᱠᱚ ᱚᱨ ᱤᱫᱤ ᱠᱟᱜ ᱟ᱾ ᱚᱱᱟ ᱜᱮ ᱱᱟᱦᱟᱸᱜ ᱟᱨᱦᱚᱸ ᱟᱹᱜᱩ ᱨᱩᱣᱟᱹᱲ ᱦᱩᱭᱩᱜᱼᱟ ᱱᱟᱦᱟᱜ ᱟᱨ ᱢᱤᱫ ᱫᱤᱱ ᱦᱚᱸ ᱞᱮᱭ ᱢᱤᱫ ᱦᱟᱴ ᱯᱚᱨᱮ ᱠᱚ ᱟᱹᱜᱩ ᱨᱩᱣᱟᱹᱲᱟ
ᱦᱮᱸ ᱢᱤᱫ ᱥᱚᱯᱛᱟ ᱯᱚᱨ ᱜᱮ ᱦᱟᱸᱜ ᱚᱱᱟ ᱫᱚᱠᱚ ᱚᱨ ᱨᱩᱣᱟᱹᱲ ᱟᱹᱜᱩᱭᱟ ᱟᱨ ᱟᱪᱪᱷᱟ ᱚᱱᱟ ᱟᱫᱚ ᱟᱯᱮ ᱯᱮ ᱪᱟᱞᱟᱜ ᱛᱟᱦᱮᱸᱱᱟ ᱚᱱᱠᱟ?
ᱫᱚ ᱵᱟᱹᱧ ᱧᱮᱞ ᱟᱠᱟᱫᱮ
ᱚ
ᱵᱟᱹᱧ ᱪᱟᱞᱟᱣ ᱵᱟᱲᱟ ᱦᱟᱠᱟᱱᱟ,
ᱚᱻ ᱟᱪᱪᱷᱟ ᱟᱯᱮ ᱩᱲᱤᱥᱟ ᱨᱮᱛᱚ ᱚᱱᱠᱟ ᱡᱟᱛᱨᱟ ᱯᱟᱹᱴᱤ ᱟᱭᱢᱟ ᱜᱮ ᱢᱮᱱᱟᱜ ᱠᱚᱣᱟ ᱛᱚ
ᱦᱚᱸ ᱦᱚᱸ ᱢᱮᱱᱟᱜ ᱠᱚᱣᱟ᱾
ᱩᱱᱠᱩ ᱠᱚᱫᱚ ᱟᱯᱮ ᱠᱷᱚᱱ ᱫᱚ ᱛᱤᱱᱟᱹᱜ ᱯᱷᱟᱨᱟᱠ ᱨᱮ?
ᱦᱩᱸᱻ ᱢᱮᱱᱟᱜ ᱠᱚᱣᱟ ᱚᱱᱠᱟ ᱥᱩᱨ ᱥᱩᱯᱩᱨ ᱠᱚᱨᱮ ᱦᱚᱸ ᱯᱷᱟᱨᱟᱠ ᱠᱚᱨᱮ ᱦᱚᱸ ᱡᱚᱛᱚ ᱢᱟ ᱢᱤᱫ, ᱢᱟᱱᱮ ᱢᱤᱫ ᱡᱟᱭᱜᱟ ᱨᱮᱱ ᱢᱟᱠᱚ ᱵᱟᱝ ᱠᱟᱱᱟ ᱥᱮ ᱦᱟᱱ ᱚᱠᱚᱭ ᱪᱚ ᱚᱠᱟ ᱨᱤᱱᱤᱡ ᱚᱱᱠᱟ ᱟᱞᱮᱻᱥᱩᱨ ᱠᱚᱨᱮ ᱢᱮᱱᱟᱜ ᱠᱚᱜᱮᱭᱟ᱾
ᱟᱪᱪᱷᱟ ᱟᱯᱮ ᱚᱸᱰᱮᱱ ᱡᱚᱛᱚ ᱠᱷᱚᱱ ᱵᱷᱟᱞᱤ ᱡᱟᱛᱨᱟ ᱯᱟᱹᱴᱤ ᱫᱚ ᱚᱠᱚᱭ ᱴᱟᱜ ᱠᱟᱱᱟᱭ?
ᱤᱧ ᱡᱟᱛᱛᱟ ᱢᱟ ᱦᱟᱸᱜ ᱚᱱᱠᱟ ᱵᱟᱹᱧ ᱧᱮᱞ ᱵᱟᱲᱟ ᱠᱟᱫ ᱛᱟᱠᱚ,
ᱡᱟ ᱜᱮ ᱟᱯᱮ ᱚᱱᱟ ᱩᱲᱤᱥᱟ ᱫᱤᱥᱚᱢ ᱫᱚ ᱟᱭᱢᱟ ᱢᱮᱱᱟᱜ ᱠᱚᱣᱟ ᱥᱮ ᱚᱱᱠᱟ ᱡᱟᱛᱨᱟ ᱯᱟᱹᱴᱤ ᱢᱟᱱᱮ ᱢᱟᱱᱮ ᱟᱹᱰᱤᱻ ᱯᱷᱮᱢᱟᱥ ᱯᱷᱮᱢᱟᱥ ᱠᱚ ᱢᱮᱱᱟᱜ ᱠᱚᱣᱟ ᱟᱹᱰᱤ ᱥᱮᱫᱟᱭ ᱡᱮᱢᱚᱱ ᱠᱚ ᱛᱟᱦᱮ ᱠᱟᱱᱟ ᱥᱩᱨᱡᱩᱞᱩᱠᱷ
ᱚᱱᱠᱟ ᱵᱟᱹᱧ ᱪᱟᱞᱟᱣ ᱵᱟᱲᱟ ᱦᱟᱠᱟᱱ ᱜᱮᱭᱟ ᱥᱮ ᱚᱱᱟ ᱢᱮᱱ ᱟᱫᱚ ᱵᱟᱹᱧ ᱵᱟᱲᱟᱭᱟᱠᱟᱜ ᱚᱠᱟ ᱯᱟᱹᱴᱤ ᱵᱮᱥ ᱵᱟᱝ, ᱠᱚᱨᱟᱣ
ᱦᱮᱸ ᱦᱮᱸ ᱵᱟᱝ ᱟᱫᱚ ᱢᱮᱱᱮᱫ, ᱛᱟᱱᱞᱤ ᱡᱩᱫᱤ ᱟᱵᱮᱱ ᱵᱮᱱ ᱵᱟᱲᱟᱭ ᱠᱷᱟᱡ ᱧᱮᱞ ᱟᱠᱟᱜ ᱠᱷᱟᱱ ᱫᱚᱵᱮᱱ,
ᱦᱮᱸ ᱦᱚᱸ ᱧᱮᱞ ᱫᱩᱧ ᱧᱮᱞ ᱵᱟᱲᱟ ᱟᱠᱟᱜ ᱫᱚ ᱡᱚᱛᱚ ᱡᱟᱛᱨᱟ ᱯᱟᱹᱴᱤ ᱢᱟ ᱦᱟᱸᱜ ᱵᱟᱹᱧ ᱧᱮᱞ ᱪᱟᱵᱟ ᱠᱟᱜ ᱟ ᱥᱮ ᱚᱱᱟᱛᱮ, ᱫᱚ ᱵᱟᱹᱧ ᱞᱟᱹᱭ ᱫᱟᱲᱮᱭᱟᱜ ᱠᱟᱱᱟ ᱚᱠᱟ ᱵᱮᱥᱟ ᱚᱠᱟ ᱵᱟᱝ ᱵᱮᱥᱟ ᱢᱮᱱᱛᱮ ᱢᱟ,
ᱦᱮᱸ
ᱦᱮᱸ
ᱦᱮᱸ ᱛᱚ ᱛᱟᱦᱚᱞᱮ ᱟᱨ
ᱟᱨ ᱟᱯᱮ ᱥᱮᱱ ᱨᱮ ᱡᱚ ᱦᱩᱞ ᱢᱟᱦᱟ ᱠᱚ ᱪᱮᱫ ᱞᱮᱠᱟ ᱯᱮ ᱠᱚᱨᱟᱣ ᱞᱮᱫ-ᱟ?
ᱦᱮᱸ ᱦᱩᱞ ᱢᱟᱦᱟ ᱫᱚ ᱢᱚᱴᱟ ᱢᱩᱴᱤ ᱵᱷᱟᱹᱞᱤ ᱜᱮ ᱯᱟᱨᱚᱢ ᱵᱟᱲᱟ ᱦᱩᱭ ᱮᱱᱟ ᱩᱱ ᱥᱚᱢᱚᱭ ᱟᱫᱚ ᱱᱮᱛᱟᱨ ᱫᱚ ᱥᱮ ᱚᱱᱠᱟ ᱧᱤᱫᱟᱹ ᱚᱞᱠᱮᱥᱴᱟᱨ ᱡᱟᱦᱟᱱᱟᱜ ᱰᱨᱟᱢᱟ ᱠᱚᱫᱚ ᱠᱷᱩᱵ ᱠᱚᱢ ᱵᱟᱝ ᱦᱩᱭᱩᱜ ᱠᱟᱱᱟ ᱡᱟ ᱢᱟᱱᱮ ᱯᱛᱛᱟ ᱠᱚ ᱩᱛ ᱛᱚᱞᱚᱱ ᱚᱱᱟ ᱞᱟᱹ ᱢᱤᱫ ᱵᱟᱨᱮᱭᱟ ᱥᱤᱫᱷᱩ ᱠᱟᱹᱱᱩ ᱞᱟᱹᱭᱛᱮ ᱮᱱᱮᱡ ᱮᱱᱮᱡ, ᱥᱨᱮᱤᱧ ᱟᱨ ᱢᱤᱫ ᱵᱟᱨᱮᱭᱟ ᱠᱟᱛᱷᱟ ᱨᱚᱲ ᱚᱱᱟ ᱠᱚᱜᱮ ᱚᱱᱟ ᱠᱷᱚᱱ ᱵᱟᱹᱲᱛᱤ ᱠᱤ ᱠᱤᱪᱷᱩ ᱫᱚ ᱵᱟᱝ ᱢᱟᱱᱮ ᱢᱟᱱᱟᱣ ᱫᱚ ᱵᱷᱟᱹᱞᱤ ᱜᱮᱞᱮ ᱢᱟᱱᱟᱣ ᱛᱟᱦᱮᱱᱟ ᱪᱮᱫ ᱪᱚᱝ ᱢᱟᱱᱮ ᱥᱟᱵ ᱠᱟᱜ ᱠᱟᱢ ᱢᱟᱱᱟᱣ ᱞᱮᱠᱟ, ᱚᱠᱟ ᱨᱮᱫᱚ ᱪᱮᱫ ᱞᱮᱠᱟ ᱯᱚᱛᱟᱠᱟ ᱩᱛᱛᱳᱞᱚᱱ ᱯᱚᱛᱚ ᱥᱚᱵᱷᱟ ᱢᱤᱫᱴᱮᱱ ᱢᱤᱫ ᱢᱤᱪᱷᱤᱞ ᱦᱮᱸ ᱡᱤᱛᱠᱟᱹᱨ ᱢᱤᱪᱷᱤᱞ ᱚᱱᱠᱟᱜ ᱜᱮ ᱦᱩᱭᱩᱜᱼᱟ
ᱟᱪᱮ
ᱟᱯᱮᱥᱮᱫ ᱫᱚ ᱪᱮᱫ ᱞᱮᱠᱟ ᱯᱮ ᱢᱟᱱᱟᱣ ᱵᱟᱲᱟ ᱞᱮᱫᱼᱟ
ᱦᱚᱸ ᱚᱱᱠᱟᱜᱮ ᱦᱩᱭ ᱵᱟᱲᱟ ᱞᱮᱱᱟ ᱫᱩᱯᱲᱩᱵ ᱠᱚ ᱟᱨᱚ ᱧᱤᱫᱟᱹ ᱢᱟ ᱱᱟᱦᱟᱜ ᱚᱱᱮ ᱚᱱᱠᱟ ᱡᱟᱛᱨᱟ ᱠᱚ ᱦᱩᱭ ᱵᱟᱲᱟᱜᱼᱟ
ᱦᱩᱸ
ᱦᱮᱸ
ᱟᱪᱪᱷᱟ ᱧᱤᱫᱟᱹ ᱯᱨᱳᱜᱨᱟᱢ ᱠᱚ ᱚᱱᱛᱮ ᱦᱩᱭᱩᱜ ᱠᱟᱱ ᱜᱮᱭᱟ ᱦᱩᱞ ᱢᱟᱦᱟ ᱨᱮ
ᱧᱤᱫᱟᱹ ᱯᱨᱳᱜᱨᱟᱢ ᱦᱩᱞ ᱢᱟᱦᱟᱨᱮ ᱦᱩᱭ ᱫᱚ ᱚᱠᱟ ᱠᱚᱨᱮᱪᱚ ᱦᱩᱭ ᱵᱟᱲᱟᱭ ᱱᱟ ᱟᱞᱮ ᱴᱷᱮᱱ ᱢᱟ ᱵᱟᱝ ᱚᱱᱠᱟ ᱢᱟ,
ᱡᱟᱜᱮ ᱱᱮᱛᱟᱨ ᱫᱚ ᱟᱞᱮᱥᱱ ᱫᱚ ᱚᱱᱮ ᱧᱤᱫᱟᱹ ᱯᱨᱳᱜᱨᱟᱢ ᱫᱚᱠᱚ ᱵᱚᱱᱫᱚ ᱟᱠᱟᱜᱼᱟ ᱠᱚ
ᱦᱩᱸ ᱦᱩᱸ
ᱧᱤᱫᱟᱹ ᱚᱱᱠᱟ ᱫᱚᱢᱮ ᱡᱟᱦᱱᱟᱜ ᱡᱷᱟᱢᱮᱞᱟ ᱠᱚ ᱦᱩᱭᱩᱜ ᱠᱟᱱᱟ ᱦᱮᱸ ᱛᱚ ᱚᱱᱟ ᱠᱚ ᱠᱷᱟᱹᱛᱤᱨ ᱛᱮ ᱚᱱᱟ ᱵᱚᱱᱫᱚ ᱦᱩᱭ ᱠᱟᱱᱟ ᱟᱨ ᱠᱚᱨᱟᱣ ᱩᱪᱤᱛ ᱦᱚᱸ ᱵᱟᱝ ᱠᱟᱱᱟ ᱢᱤᱫᱴᱮᱱ ᱚᱱᱟ ᱫᱚ ᱦᱩᱞ ᱫᱤᱵᱚᱥ ᱞᱮᱠᱟᱱᱟᱜ ᱫᱤᱱ ᱠᱟᱱᱟ ᱥᱮ ᱚᱱᱟ ᱫᱤᱱ ᱨᱮ ᱨᱟᱹᱥᱠᱟᱹ ᱫᱤᱱ ᱞᱮᱠᱟᱱᱟᱜ ᱫᱚ ᱵᱟᱝ ᱠᱟᱱᱟ ᱥᱮ ᱚᱱᱟ ᱫᱚ
ᱦᱮᱸ ᱦᱮᱸ
ᱦᱮᱸ ᱢᱟ ᱴᱷᱤᱠ ᱜᱮᱭᱟ ᱛᱟᱦᱚᱞᱮ ᱟᱹᱰᱤᱟᱱᱞᱟᱝ ᱠᱟᱛᱷᱮᱱᱟᱫᱚ ᱤᱱᱠᱟ ᱜᱮᱞᱟᱝ ᱨᱚᱯᱚᱲᱟ
ᱴᱷᱤᱠ ᱜᱮᱭᱟ ᱛᱟᱦᱚᱞᱮ ᱫᱚᱦᱚᱭ ᱫᱟᱞᱤᱧ ᱡᱚᱦᱟᱨ
ᱦᱚ ᱦᱳ